ᱡ
ᱡᱚᱦᱟᱨ ᱜᱮ ᱜᱚᱢᱠᱮ
ᱦᱳᱭ ᱡᱚᱦᱟᱨ ᱜᱮ ᱟᱸᱡᱚᱢᱚᱜ ᱠᱟᱱᱟ ᱛᱚ ᱦᱳᱭ ᱦᱳᱭ ᱟᱸᱡᱚᱢᱚᱜ ᱠᱟᱱ ᱜᱮᱭᱟ
ᱦᱚ ᱤᱧ ᱦᱚᱸ ᱢᱚᱸᱡ ᱜᱤᱧ ᱟᱸᱡᱚᱢᱟ ᱦᱩᱸ ᱛᱚᱵᱮ ᱪᱮᱫ ᱠᱚ ᱪᱤᱠᱟᱹ ᱵᱟᱲᱟ ᱦᱩᱭᱩᱜ ᱠᱟᱱᱟ
ᱪᱤᱠᱟ ᱫᱚ ᱪᱮᱫ ᱦᱚᱸ ᱵᱟᱝᱜᱮ ᱱᱚᱜ-ᱚᱭ ᱦᱟᱸᱜ ᱚᱲᱟᱜ ᱠᱚᱨᱮᱜᱮ ᱫᱩᱲᱩᱵ ᱵᱟᱲᱟ ᱦᱩᱭ ᱠᱟᱱᱟ
ᱦᱮᱸ ᱦᱮᱸ ᱦᱮᱸ ᱟᱪᱷᱟ ᱟᱪᱷᱟ
ᱠᱟ ᱪᱮᱫ ᱦᱚᱸ ᱚᱱᱠᱟ ᱠᱟᱹᱢᱤ ᱛᱮᱭᱟᱜ ᱵᱟᱹᱱᱩᱜᱼᱟᱛᱚ ᱚᱱᱟ ᱪᱮᱫ ᱦᱚᱸ ᱚᱱᱟᱛᱮ ᱵᱟᱝ ᱪᱮᱠᱟᱹᱭ ᱦᱩᱭᱩᱜ ᱠᱟᱱᱟ
ᱦᱚᱸ ᱦᱚᱸ ᱦᱚᱸ ᱟᱪᱷᱟ ᱟᱪᱷᱟ ᱟᱪᱷᱟ
ᱟᱪᱷᱟ ᱢᱮᱱᱮᱫᱼᱟ ᱞᱤᱧ ᱛᱟᱦᱚᱞᱮ ᱦᱩᱸ ᱢᱤᱫᱴᱟᱝ ᱥᱟᱛᱟᱢ ᱵᱟᱪᱷᱟᱣ ᱠᱟᱛᱮᱜ ᱨᱚᱯᱚᱲ ᱞᱮᱱᱠᱷᱟᱱ ᱪᱮᱫ ᱞᱮᱠᱟ ᱜᱟᱱ ᱠᱚᱜ ᱠᱮᱭᱟ
ᱢᱚᱡᱽ ᱢᱚᱸᱡᱽ ᱜᱮ ᱦᱩᱭ ᱠᱚᱜᱼᱟ ᱦᱮᱸ
ᱦᱳᱭ ᱟᱫᱚ
ᱦᱩ
ᱚᱱᱟ ᱟᱵᱚᱣᱟᱜ ᱵᱚᱸᱜᱟ ᱵᱩᱨᱩ ᱥᱟᱶᱛᱮ ᱯᱚᱨᱚᱵᱽ ᱨᱮᱱᱟᱜ ᱜᱟᱯᱟᱞ ᱢᱟᱨᱟᱣ ᱠᱚ ᱪᱮᱫ ᱞᱮᱠᱟ ᱜᱟᱱᱚᱜᱼᱟ᱾
ᱴᱷᱤᱠ ᱜᱮᱭᱟ ᱴᱷᱤᱠ ᱜᱮᱭᱟ ᱢᱟ ᱚᱱᱟ ᱠᱚ ᱜᱮᱞᱟᱝ ᱜᱟᱯᱟᱞ ᱢᱟᱨᱟᱜᱼᱟ ᱾
ᱦᱳᱭ ᱦᱳᱭ
ᱦᱩᱸ ᱦᱩᱸ
ᱟᱨ ᱛᱟᱦᱚᱞᱮ ᱚᱱᱠᱟ ᱫᱚ ᱟᱯᱮ ᱟᱯᱮ ᱠᱚᱨᱮ ᱫᱚ ᱢᱟᱱᱮ ᱚᱠᱟ ᱞᱮᱠᱟᱱ ᱯᱚᱨᱚᱵᱽ ᱢᱟᱱᱮ ᱡᱟᱹᱥᱛᱤ ᱯᱮ ᱢᱟᱱᱟᱣᱟ ᱨᱟᱹᱥᱠᱟᱹ ᱥᱟᱞᱟᱜ ᱟᱨ ᱪᱮᱫ ᱚᱱᱟ ᱠᱟᱹᱴᱤᱡ ᱟᱯᱮᱭᱟᱜ ᱴᱚᱴᱷᱟ ᱠᱚᱨᱮᱱᱟᱜ ᱠᱟᱹᱴᱤᱡ ᱞᱟᱹᱭ ᱞᱮᱠᱷᱟᱱ ᱱᱟᱯᱟᱭ ᱠᱚᱜ ᱜᱮᱭᱟ
ᱦᱩᱸ ᱟᱞᱮᱥᱮᱫ ᱫᱚ ᱜᱚᱝᱠᱮ ᱚᱱᱠᱟ ᱟᱵᱩ ᱥᱟᱱᱛᱟᱲ ᱠᱚᱣᱟᱜ ᱯᱚᱨᱚᱵᱽ ᱫᱚ ᱡᱟᱹᱥᱛᱤ ᱨᱟᱹᱥᱠᱟᱹ ᱫᱚ ᱱᱚᱣᱟ ᱥᱚᱦᱨᱟᱭ ᱟᱜ ᱵᱟᱦᱟ ᱤᱱᱟᱹ ᱨᱮ ᱢᱮᱱᱟᱜᱼᱟ ᱛᱷᱚᱲᱟ ᱫᱟᱸᱥᱟᱭ ᱤᱱᱟᱹ ᱠᱟᱛᱮᱜ ᱠᱟᱨᱟᱢ ᱤᱱᱟᱹ ᱠᱚᱜᱮ ᱦᱟᱸᱜ ᱡᱟᱹᱥᱛᱤ ᱨᱟᱹᱥᱠᱟᱹ ᱫᱚ ᱦᱩᱭᱩᱜᱼᱟ᱾
ᱚ ᱚ ᱛᱟᱦᱚᱞᱮ ᱦᱩ ᱥᱚᱨᱦᱟᱭ ᱦᱚᱸ ᱚᱱᱠᱟ ᱫᱚ ᱦᱟᱸᱜ ᱟᱹᱰᱤ ᱨᱟᱹᱥᱠᱟᱹ ᱥᱟᱞᱟᱜ ᱜᱮᱯᱮ ᱢᱟᱱᱟᱣ ᱜᱮᱭᱟ ᱵᱟᱝ ᱥᱮ
ᱦᱮᱸ ᱦᱮᱸ ᱦᱮᱸ
ᱦᱳᱭ ᱦᱳᱭ ᱟᱫᱚ ᱚᱱᱟᱜ ᱜᱮ ᱟᱞᱮ ᱦᱚᱸ ᱚᱱᱠᱟ ᱫᱚ ᱦᱟᱸᱜ ᱥᱚᱨᱦᱟᱭ ᱯᱚᱨᱚᱵᱽ ᱫᱚ ᱟᱹᱰᱤ ᱨᱟᱹᱥᱠᱟᱹ ᱥᱟᱞᱟᱜ ᱜᱮᱞᱮ ᱢᱟᱱᱟᱣᱟ ᱟᱨ ᱚᱱᱟ ᱥᱚᱦᱚᱨᱟᱭ ᱯᱚᱨᱚᱵᱽ ᱜᱮᱛᱚ ᱟᱵᱚ ᱢᱟ ᱡᱚᱛᱚᱠᱷᱚᱡ ᱢᱟᱨᱟᱝ ᱯᱚᱨᱚᱵᱽ ᱠᱟᱱᱟ ᱥᱮ
ᱦᱩᱸ ᱦᱩᱸ ᱦᱩᱸ
ᱚᱱᱟ ᱢᱟ ᱠᱟᱛᱷᱟ ᱨᱮᱦᱚᱸ ᱢᱮᱱᱟᱜᱼᱟ ᱟᱨ ᱚᱱᱠᱟ ᱯᱩᱛᱷᱤ ᱯᱚᱛᱚᱵ ᱠᱚᱨᱮ ᱦᱚᱸ ᱚᱞ ᱢᱮᱱᱟᱜ ᱠᱟᱜ ᱜᱮᱭᱟ ᱾
ᱦᱮᱸ ᱦᱮᱸ
ᱟᱫᱚ ᱯᱩᱛᱷᱤ ᱯᱚᱛᱚᱵ ᱨᱮᱢᱟ ᱚᱱᱠᱟ ᱢᱮᱱᱟᱜᱼᱟ ᱢᱚᱬᱮ ᱥᱤᱧ ᱢᱚᱬᱮ ᱧᱤᱫᱟᱹ ᱡᱮ ᱥᱚᱦᱚᱨᱟᱭ ᱫᱚᱠᱚ ᱢᱟᱱᱟᱣᱟ ᱾ ᱟᱫᱚ ᱚᱱᱟᱜᱮ ᱟᱯᱮ ᱴᱚᱴᱷᱟ ᱠᱚᱨᱮᱱᱟᱜ ᱢᱟᱱᱮ ᱪᱮᱫ ᱞᱮᱠᱟ ᱛᱤᱱᱟᱹᱜ ᱫᱤᱱ ᱯᱮ ᱢᱟᱱᱟᱣ ᱮᱫ ᱛᱟᱵᱚᱱᱟ ᱚᱱᱟ ᱠᱚ ᱠᱟᱹᱴᱤᱡ ᱦᱮᱸ ᱞᱟᱹᱭ ᱞᱮᱠᱷᱟᱱ ᱱᱟᱯᱟᱭ ᱠᱚᱜ ᱠᱮᱭᱟ ᱾
ᱟᱪᱷᱟ ᱜᱚᱝᱠᱮ ᱟᱞᱮ ᱥᱮᱫ ᱫᱚ ᱥᱚᱨᱦᱟᱭ ᱫᱚ ᱢᱟᱱᱮ ᱛᱩᱨᱩᱭ ᱢᱟᱦᱟᱞᱮ ᱢᱟᱱᱟᱣ-ᱟ᱾ ᱛᱩᱨᱩᱭ ᱢᱟᱦᱟ ᱫᱚ ᱱᱚᱝᱠᱟ ᱛᱮᱞᱮ ᱢᱟᱱᱟᱣᱟ ᱡᱟᱦᱟᱸ ᱥᱟᱠᱨᱟᱛ ᱠᱟᱱᱟ ᱥᱟᱠᱨᱟᱛ ᱦᱚᱸ ᱥᱚᱨᱚᱦᱟᱭ ᱥᱟᱞᱟᱜ ᱛᱮᱜᱮᱞᱮ ᱢᱟᱱᱟᱣᱟ ᱚᱱᱟᱛᱮ ᱟᱞᱮ ᱥᱮᱫ ᱫᱚ ᱛᱩᱨᱩᱭ ᱢᱟᱦᱟ ᱦᱩᱭᱠᱟᱱᱟ ᱦᱩᱸ ᱟᱨ ᱟᱞ ᱟᱞᱮ ᱥᱮᱫ ᱫᱚ ᱜᱚᱢᱠᱮ ᱚᱱᱟ ᱥᱚᱦᱚᱨᱟᱭ ᱫᱚ ᱦᱟᱸᱜ ᱥᱚᱨᱦᱟᱭ ᱪᱟᱸᱫᱳ ᱨᱮᱫᱚ ᱵᱟᱞᱮ ᱥᱚᱨᱦᱟᱭᱚᱜ ᱜᱮᱭᱟ ᱟᱞᱮ ᱫᱚ ᱱᱚᱛᱮ ᱮᱠᱫᱚᱢ ᱚᱱᱛᱮ ᱡᱟᱱᱩᱣᱟᱨᱤ ᱢᱟᱦᱱᱟ ᱥᱮᱜ ᱞᱮ ᱥᱚᱦᱚᱨᱟᱭᱚᱜ-ᱟ ᱦᱮᱸ ᱟᱻ ᱪᱮᱫ ᱞᱮᱠᱟ ᱟᱻ ᱚᱱᱛᱮ ᱡᱟᱱᱩᱣᱟᱨᱤ ᱢᱟᱹᱦᱱᱟᱹ ᱞᱟᱦᱟ ᱞᱟᱦᱟ ᱧᱚᱜ ᱤᱱ ᱚᱠᱛᱮ ᱞᱮ ᱥᱚᱦᱚᱨᱟᱭᱚᱜ-ᱟ
ᱚ
ᱦᱩᱸ ᱟᱨ ᱟᱯᱮ ᱥᱮᱫ ᱫᱚ ᱜᱚᱝᱠᱮ ᱛᱤᱥ ᱯᱮ ᱥᱚᱦᱚᱨᱟᱭᱚᱜ-ᱟ
ᱟᱞᱮᱥᱮᱱ ᱦᱟᱸᱜ ᱚᱱᱠᱟ ᱫᱚ ᱥᱚᱦᱚᱨᱟᱭ ᱵᱚᱸᱜᱟ ᱜᱮᱞᱮ ᱥᱚᱦᱚᱨᱟᱭᱚᱜ-ᱟ ᱟᱨ ᱟᱞᱮ ᱥᱮᱱ ᱦᱟᱸᱜ ᱚᱱᱠᱟ ᱚᱱᱠᱟ ᱫᱚ ᱦᱟᱸᱜ ᱡᱟᱦᱟᱸ ᱞᱮᱠᱟ ᱟ ᱠᱟᱛᱷᱟ ᱨᱮ ᱢᱮᱱᱟᱜ-ᱟ ᱥᱮ ᱯᱩᱛᱷᱤ ᱯᱚᱛᱚᱵ ᱠᱚᱨᱮ ᱢᱮᱱᱟᱜ-ᱟ ᱢᱚᱬᱮ ᱥᱤᱧ ᱢᱚᱬᱮ ᱧᱤᱫᱟᱹ ᱚᱱᱠᱟ ᱜᱮ ᱟᱞᱮᱥᱮᱱ ᱫᱚ ᱢᱟᱱᱟᱣ ᱦᱩᱭᱩᱜ ᱜᱮᱭᱟ ᱛᱚᱵᱮ ᱱᱮᱛᱟᱨ ᱫᱚ ᱦᱟᱸᱜ ᱢᱚᱬᱮ ᱥᱤᱧ ᱫᱷᱟᱹᱨᱤᱡ ᱫᱚ ᱦᱟᱸᱜ ᱵᱟᱭ ᱦᱩᱭᱩᱜ ᱠᱟᱱᱟ ᱱᱮᱛᱟᱨ ᱫᱚ ᱯᱩᱱ ᱢᱟᱦᱟ ᱫᱷᱟᱹᱨᱤᱡ ᱦᱟᱸᱜ ᱡᱟᱹᱥᱛᱤ ᱫᱚ ᱦᱩᱭᱩᱜ ᱠᱟᱱᱟ ᱛᱚ ᱢᱚᱬᱮ ᱢᱟᱦᱟ ᱫᱷᱟᱹᱵᱤᱡ ᱫᱚ ᱦᱟᱸᱜ ᱦᱩᱭᱩᱜ ᱠᱟᱱ ᱨᱮᱦᱚᱸ ᱮᱱᱮ ᱦᱤᱞᱳᱜ ᱫᱚ ᱩᱱᱟᱹᱜ ᱡᱟᱠ ᱡᱚᱢᱚᱠ ᱥᱟᱞᱟᱜ ᱫᱚ ᱵᱟᱭ ᱦᱩᱭᱩᱜ ᱠᱟᱱᱟ
ᱦᱮᱸ ᱦᱮᱸ ᱦᱮᱸ ᱟᱪᱪᱷᱟ ᱟᱪᱪᱷᱟ ᱟᱪᱪᱷᱟ ᱜᱚᱝᱠᱮ ᱟᱯᱮ ᱥᱮᱫ ᱫᱚ ᱡᱟᱦᱟᱸ ᱢᱚᱬᱮ ᱢᱟᱦᱟ ᱯᱮ ᱢᱟᱱᱟᱣᱮᱫ-ᱟ ᱛᱚ ᱚᱱᱟ ᱢᱚᱬᱮ ᱢᱟᱦᱟ ᱨᱮᱱᱟᱜ ᱫᱤᱱ ᱠᱚ ᱥᱮ ᱪᱮᱫ ᱞᱮᱠᱟ ᱯᱮ ᱢᱟᱱᱟᱣᱟ ᱟᱨ ᱪᱮᱫ ᱞᱮᱠᱟ ᱠᱟᱹᱢᱤ ᱠᱟᱹᱥᱱᱤ ᱠᱚ ᱛᱷᱚᱲᱟ ᱞᱟᱹᱭ ᱞᱟᱝ ᱠᱷᱟᱡ ᱵᱮᱥ ᱠᱚᱜ-ᱟ ᱪᱮᱛᱟ
ᱦᱳᱭ ᱦᱳᱭ ᱡᱚᱛᱷᱟᱛ ᱠᱟᱛᱷᱟ ᱟᱞᱮ ᱥᱮᱱ ᱫᱚ ᱦᱟᱸᱜ ᱚᱱᱠᱟ ᱢᱚᱬᱮ ᱢᱟᱦᱟ ᱢᱩᱫᱽ ᱨᱮᱫᱚ ᱯᱳᱭᱞᱳ ᱡᱟᱦᱟᱸ ᱢᱟᱦᱟᱞᱮ ᱢᱟᱱᱟᱣᱮᱫ ᱠᱟᱱ ᱫᱚ ᱚᱱᱟ ᱢᱟᱦᱟ ᱫᱚ ᱦᱟᱸᱜ ᱩᱢ ᱢᱟᱦᱟ ᱢᱮᱱᱛᱮ ᱞᱮ ᱢᱮᱛᱟᱜ ᱠᱟᱱᱟ ᱡᱟᱦᱟᱸ ᱫᱚ ᱮᱱᱮ ᱦᱤᱞᱟᱹᱜ ᱩᱢ ᱢᱟᱦᱟ ᱟᱫᱚ ᱩᱢ ᱢᱟᱦᱟ ᱦᱤᱞᱳᱜ ᱨᱮᱱᱟᱜ ᱠᱟᱹᱢᱤ ᱦᱚᱨᱟ ᱫᱚ ᱦᱟᱸᱜ ᱥᱟᱱᱟᱢ ᱠᱷᱚᱱ ᱢᱟᱲᱟᱝ ᱠᱟᱹᱢᱤ ᱦᱚᱨᱟ ᱫᱚ ᱦᱟᱸᱜ ᱮᱱᱮ ᱦᱤᱞᱟᱹᱜ ᱫᱚ ᱚᱲᱟᱜ ᱫᱩᱣᱟᱹᱨ ᱠᱚ ᱜᱮᱡ ᱜᱩᱨᱤᱡ ᱥᱟᱶᱛᱮ ᱩᱢ ᱱᱟᱲᱠᱟ
ᱦᱩᱸ
ᱟᱨ ᱟᱨ ᱢᱤᱫᱴᱟᱝ ᱦᱟᱸᱜ ᱚᱱᱟ ᱴᱟᱺᱰᱤ ᱨᱮ ᱢᱤᱫᱴᱟᱝ ᱵᱚᱸᱜᱟ ᱵᱩᱨᱩ ᱦᱩᱭᱩᱜ-ᱟ ᱡᱟᱦᱟᱸ ᱫᱚ ᱜᱚᱴ ᱵᱚᱸᱜᱟ ᱢᱮᱱᱛᱮᱞᱮ ᱢᱮᱛᱟᱜ ᱠᱟᱱᱟ
ᱦᱩᱸ ᱦᱩᱸ
ᱦᱳᱭ ᱱᱟᱭᱮ ᱤᱱᱟᱹ ᱦᱤᱞᱳᱜ ᱜᱮ ᱦᱟᱜ ᱯᱳᱭᱞᱳ ᱦᱤᱞᱳᱜ ᱨᱮᱱᱟᱜ ᱢᱟᱨᱟᱝ ᱠᱟᱹᱢᱤ ᱫᱚ ᱮᱱᱮ ᱚᱱᱟᱜᱮ ᱟᱨ ᱫᱚᱥᱟᱨ ᱡᱟᱦᱟᱸ ᱚᱱᱮ ᱵᱚᱸᱜᱟᱜ ᱢᱟᱦᱟ ᱥᱮ ᱥᱟᱹᱨᱫᱤ ᱢᱟᱦᱟ ᱢᱮᱱᱛᱮᱦᱚᱸ ᱢᱮᱛᱟᱜ ᱠᱟᱱᱟᱞᱮ ᱮᱱᱮ ᱦᱤᱞᱳᱜ ᱫᱚ ᱦᱟᱜ ᱟᱫᱚ ᱚᱲᱟᱜ ᱨᱮ ᱵᱚᱸᱜᱟ ᱵᱩᱨᱩ ᱠᱚ ᱦᱩᱭᱩᱜ-ᱟ ᱚᱱᱟ ᱫᱚ
ᱦᱩᱸ ᱦᱩᱸ
ᱟᱨ ᱚᱱᱟᱜᱮ ᱥᱟᱱᱟᱢ ᱠᱟᱹᱢᱤ ᱥᱟᱱᱟᱢ ᱢᱟᱨᱟᱝ ᱠᱟᱹᱢᱤ ᱫᱚ ᱮᱱᱮᱦᱤᱞᱳᱜ ᱨᱮᱱᱟᱜ ᱫᱚ ᱚᱱᱟ ᱚᱲᱟᱜ ᱨᱮ ᱵᱚᱸᱜᱟ ᱵᱩᱨᱩ ᱚᱱᱟᱜᱮ ᱟᱨ ᱚᱱᱠᱟ ᱦᱟᱸᱜ ᱚᱱᱠᱟ ᱫᱚ ᱯᱤᱴᱷᱟᱹ ᱞᱮᱴᱚ ᱠᱚ ᱡᱚᱢ ᱵᱟᱲᱟ ᱦᱩᱭᱩᱜ-ᱟ
ᱦᱩᱸ ᱦᱩᱸ ᱟᱪᱷᱟ ᱟᱪᱷᱟ
ᱦᱳᱭ ᱟᱨ ᱤᱱᱟᱹ ᱛᱟᱭᱚᱢ ᱫᱚ ᱦᱟᱸᱜ ᱚᱱᱮ ᱠᱷᱩᱱᱴᱟᱹᱣ ᱰᱟᱝᱨᱤ ᱠᱷᱩᱱᱴᱟᱹᱣ ᱢᱮᱱᱛᱮ ᱢᱤᱫ ᱴᱮᱱ ᱡᱤᱱᱤᱥ ᱦᱮᱱᱟᱜ ᱟᱠᱟᱫ ᱛᱟᱞᱮᱭᱟ ᱚᱱᱟ ᱠᱷᱩᱱᱴᱟᱹᱣ ᱵᱟᱲᱟ ᱠᱚᱣᱟᱞᱮ
ᱦᱮᱸ ᱦᱮᱸ
ᱦᱳᱭ ᱟᱨ ᱛᱟᱨ ᱛᱟᱨ ᱛᱟᱨ ᱯᱚᱨᱮᱨ ᱢᱟᱦᱟ ᱫᱚ ᱚᱱᱠᱟ ᱫᱚ ᱥᱟᱨᱮᱡ ᱵᱟᱨᱮᱡᱟᱜ ᱯᱤᱴᱷᱟᱹ ᱠᱚ ᱡᱚᱢ ᱡᱚᱢ ᱵᱟᱲᱟ ᱠᱟᱛᱮ ᱟᱨᱡᱚᱢ ᱚᱱᱠᱟ ᱠᱟᱛᱮ ᱜᱮ ᱚᱱᱟ ᱥᱚᱦᱨᱟᱭ ᱫᱚᱞᱮ ᱢᱟᱱᱟᱣ ᱟᱨ ᱚᱱᱠᱟᱜ-ᱟ
ᱟᱪᱷᱟ ᱟᱪᱷᱟ ᱟᱪᱷᱟ ᱦᱩᱸ
ᱦᱳᱭ ᱟᱫᱚ ᱦᱟ ᱞᱟᱹᱭᱢᱮ
ᱦᱚ ᱟᱞᱮ ᱥᱮᱫ ᱦᱟᱸᱜ ᱥᱚᱦᱨᱟᱭ ᱫᱚ ᱡᱟᱦᱟᱸ ᱛᱷᱚᱲᱟ ᱞᱟᱦᱟᱭ ᱞᱟᱹᱭᱟᱜ ᱢᱮ ᱛᱟᱦᱮᱱᱟ ᱛᱩᱨᱩᱭ ᱢᱟᱦᱟ ᱨᱮᱱᱟᱜ ᱞᱮ ᱢᱟᱱᱟᱣᱟ ᱚ ᱯᱷᱟᱥ ᱫᱚ ᱟᱞᱮ ᱦᱚᱸ ᱚᱱᱠᱟᱜᱮᱸ ᱥᱚᱦᱦᱟᱭ ᱫᱚ ᱯᱷᱟᱥ ᱦᱤᱞᱟᱹᱜ ᱫᱚ ᱚᱠᱟ ᱮᱚᱛᱚᱦᱤᱞᱳᱜ ᱮᱛᱚᱦᱚᱵᱚᱜ ᱠᱟᱱ ᱮᱱᱦᱤᱞᱟᱹᱜ ᱫᱚ ᱩᱢ ᱢᱟᱦᱟ ᱜᱮᱞᱮ ᱢᱮᱛᱟᱜᱼᱟ ᱛᱚ ᱩᱢ ᱢᱟᱦᱟ ᱦᱤᱞᱳᱜ ᱫᱚ ᱡᱟᱦᱟᱸ ᱜᱚᱴ ᱴᱟᱺᱰᱤ ᱨᱮ ᱵᱚᱸᱜᱟ ᱵᱩᱨᱩ ᱠᱟᱛᱮᱜ ᱟᱸ ᱥᱚᱨᱦᱟᱭ ᱫᱚ ᱱᱟᱭᱠᱮ ᱵᱟᱵᱟᱭ ᱟᱛᱟᱝ ᱟᱫᱮᱨᱟ ᱟᱹᱛᱩ ᱫᱤᱥᱚᱢ ᱛᱮ
ᱦᱳᱭ ᱦᱳᱭ
ᱸ ᱤᱱᱟᱹ ᱮᱱᱦᱤᱞᱳᱜ ᱫᱚ ᱚᱜᱚᱴ ᱴᱟᱺᱰ ᱨᱮ ᱵᱚᱸᱜᱟ ᱵᱩᱨᱩ ᱠᱟᱛᱮᱫ ᱚᱲᱟᱜ ᱨᱩᱣᱟᱹᱲ ᱦᱤᱡᱩᱜ ᱟᱠᱚ ᱛᱚ ᱫᱚᱥᱟᱨ ᱦᱤᱞᱟᱹᱜ ᱫᱚ ᱟ ᱡᱟᱦᱟᱸ ᱫᱟᱠᱟᱭ ᱟᱞᱮ ᱥᱮᱫ ᱫᱚ ᱫᱟᱠᱟᱭ ᱠᱚ ᱢᱮᱛᱟᱜᱼᱟ ᱥᱮ ᱮᱱᱦᱤᱞᱳᱜ ᱫᱚ ᱚᱱᱮ ᱵᱚᱸᱜᱟᱭ ᱢᱟᱦᱟ ᱵᱚᱱ ᱢᱮᱛᱟᱜ ᱠᱟᱱ ᱡᱟᱦᱟᱸ ᱫᱚ ᱡᱚᱛᱚ ᱦᱚᱲ ᱜᱮ ᱱᱤᱡᱮᱨ ᱱᱤᱡᱮᱨ ᱚᱲᱟᱜ ᱨᱮ ᱜᱩᱨᱤᱡ ᱤᱭᱟᱹ ᱥᱟᱯᱷᱟ ᱵᱟᱲᱟ ᱠᱟᱛᱮ ᱵᱚᱸᱜᱟ ᱵᱩᱨᱩ ᱠᱚ ᱮᱱᱦᱤᱞᱳᱜ ᱫᱚ ᱦᱟᱯᱲᱟᱢ ᱠᱚᱠᱚ ᱫᱤᱥᱟᱹ ᱩᱭᱦᱟᱹᱨᱚᱜᱣᱟ ᱥᱚᱨᱦᱟᱭ ᱧᱩᱛᱩᱢ ᱛᱮ ᱤᱱᱟᱹ ᱠᱟᱛᱮ ᱡᱟᱦᱟᱸ ᱯᱮ ᱫᱤᱱᱟᱜ ᱯᱟᱲᱟᱜ ᱯᱟᱲᱟᱣ ᱟᱠᱟᱱᱟ ᱮᱱᱦᱤᱞᱳᱜ ᱫᱚ ᱦᱟᱸᱜ ᱠᱷᱩᱱᱴᱟᱹᱣ ᱞᱮ ᱢᱮᱛᱟᱜᱼᱟ ᱟᱞᱮ ᱦᱚᱸ ᱢᱤᱞᱟᱹᱣ ᱧᱚᱜ ᱜᱮᱭᱟ ᱯᱟᱥᱮ ᱯᱮᱥᱮ ᱟᱨ ᱟᱞ ᱥᱮᱫ ᱦᱚᱸ ᱠᱷᱩᱱᱴᱟᱹᱣ ᱜᱮ ᱮᱱᱦᱤᱞᱳᱜ ᱫᱚ ᱥᱮᱛᱟᱜ ᱨᱮ ᱡᱚᱜᱽ ᱢᱟᱺᱡᱷᱤ ᱠᱚ ᱨᱟᱡᱚᱠ ᱠᱤᱱᱩ ᱥᱮ ᱟᱹᱛᱩ ᱯᱟᱲᱟᱨ ᱨᱮᱱ ᱠᱚᱲᱟ ᱠᱚᱠᱤ ᱟᱥᱮ ᱱᱩᱠᱩᱣᱟᱜ ᱚᱲᱟᱜ ᱚᱲᱟᱜ ᱡᱟᱦᱟᱸ ᱜᱟᱹᱭ ᱠᱚᱠᱚ ᱛᱟᱦᱮᱱᱟ ᱩᱱᱠᱩ ᱠᱚ ᱡᱟᱜᱟᱣ ᱠᱚᱣᱟ ᱟᱞᱮᱥᱮᱫ ᱫᱚ ᱦᱟᱸᱜ ᱚᱱᱠᱟ ᱡᱮᱞᱮᱠᱟ ᱜᱟᱹᱭ ᱠᱚ ᱡᱮ ᱰᱟᱝᱨᱟ ᱠᱚ ᱢᱤᱫᱴᱮᱱ ᱛᱟᱞᱟ ᱠᱩᱞᱦᱤ ᱥᱜᱨᱮ ᱤᱫᱤ ᱠᱟ ᱠᱟᱛᱮᱫ ᱟᱸ ᱠᱩᱞᱦᱤ ᱢᱩᱪᱟᱹᱫ ᱨᱮ ᱤᱫᱤ ᱠᱟᱛᱮᱜ ᱚᱱᱠᱟ ᱪᱟᱨᱦᱟᱣ ᱠᱚᱫᱚ ᱵᱟᱝ ᱦᱩᱭᱩᱜᱼᱟ
ᱟᱞᱮ ᱥᱮᱫ ᱫᱚ ᱠᱷᱟᱹᱞᱤ ᱩᱱᱠᱩ ᱜᱚᱲᱟ ᱨᱮ ᱜᱚᱲᱟ ᱨᱮᱜᱮ ᱞᱮ ᱡᱟᱜ ᱮ ᱡᱟᱜᱟᱣ ᱠᱚᱣᱟ ᱛᱚ ᱠᱷᱩᱱ ᱴᱟᱹᱣ ᱦᱤᱞᱟᱹᱜ ᱫᱚ ᱚᱱᱠᱟ ᱥᱮᱛᱟᱜ ᱵᱮᱞᱟ ᱠᱟᱹᱢᱤ ᱠᱚ ᱯᱟᱨᱚᱢᱚᱜᱼᱟ ᱛᱚ ᱟᱹᱭᱩᱵ ᱵᱮᱞᱟ ᱥᱮᱫ ᱟᱹᱭᱩᱵ ᱵᱮᱞᱟ ᱥᱮ ᱛᱮᱫᱚ ᱟᱡ ᱡᱚᱜᱽᱢᱟᱺᱡᱷᱤ ᱡᱚᱜᱽ ᱢᱟᱺᱡᱷᱤ ᱠᱚᱲᱟ ᱠᱩᱲᱤ ᱠᱤᱱ ᱩᱰᱩᱠ ᱠᱚᱣᱟ ᱠᱩᱞᱦᱤ ᱛᱮ ᱮᱱᱮᱡ ᱚᱠᱟ ᱡᱟᱦᱟᱸ ᱨᱟᱹᱥᱤ ᱠᱩᱞᱦᱤ ᱛᱟᱦᱮᱱᱟ ᱚᱱᱟ ᱨᱟᱹᱥᱤ ᱠᱩᱞᱦᱤ ᱨᱮᱠᱤᱱ ᱩᱰᱩᱠ ᱠᱚᱣᱟ ᱛᱚ ᱮᱱ ᱦᱤᱞᱳᱜ ᱫᱚ ᱠᱩᱞᱦᱤ ᱨᱮᱠᱚ ᱨᱟᱹᱥᱠᱟᱹᱜᱼᱟ ᱦᱩᱸ ᱛᱚ ᱟ ᱯᱮ ᱯᱮ ᱫᱤᱱᱟᱜ ᱫᱚ ᱮᱱ ᱦᱤᱞᱚᱜ ᱚᱱᱠᱟ ᱞᱮᱠᱟ ᱯᱟᱨᱚᱢ ᱮᱱᱟ ᱛᱚ ᱯᱩᱱ ᱫᱤᱱᱟᱜ ᱡᱟᱦᱟᱸ ᱯᱟᱲᱟᱜᱼᱟ ᱚᱱᱟ ᱫᱚ ᱡᱟᱞᱮ ᱵᱚᱱ ᱢᱮᱛᱟᱜ ᱠᱟᱱᱟ ᱡᱟᱦᱟᱸ ᱮᱱᱮᱜ ᱥᱮᱨᱮᱧ ᱟᱛᱮ ᱛᱩᱢᱫᱟᱜ ᱴᱟᱢᱟᱠ ᱠᱚ ᱛᱟᱞᱛᱮ ᱮᱱ ᱦᱤᱞᱳᱜ ᱫᱚ ᱚᱲᱟᱜ ᱚᱲᱟᱜ ᱠᱚ ᱡᱟᱞᱮᱭᱟ
ᱛᱚ ᱡᱟᱹᱞᱤ ᱢᱟ ᱮᱱᱦᱤᱞᱳ ᱟᱫᱚ ᱮᱱᱦᱤᱞᱳᱜ ᱜᱮ ᱡᱟᱹᱥᱛᱤ ᱨᱟᱹᱥᱠᱟᱹ ᱫᱚ ᱦᱟᱸᱜ ᱮᱠᱫᱚᱢ ᱮᱱᱮᱡ ᱥᱮᱨᱮᱧ ᱟᱛᱮᱫ ᱮᱠᱫᱚᱢ ᱡᱟᱹᱥᱛᱤ ᱫᱚ ᱠᱷᱩᱱᱴᱟᱹᱣ ᱟᱨ ᱪᱮᱫ ᱞᱤᱧ ᱞᱟᱹᱭᱟ ᱛᱚ ᱟᱸ ᱤᱱᱟᱹ ᱠᱟᱛᱮᱫ ᱡᱟᱦᱟᱸ ᱟ ᱯᱩᱱ ᱫᱤᱱᱟᱹᱜ ᱢᱟᱹᱧ ᱞᱟᱹᱭ ᱠᱮᱭᱟ ᱥᱮ ᱱᱤᱛᱚᱜ ᱫᱚ ᱢᱚᱬᱮ ᱫᱤᱱᱟᱜ ᱡᱟᱦᱟᱸ ᱤᱭᱟᱹ ᱮᱸᱜ ᱮᱱ ᱦᱤᱞᱳᱜ ᱫᱚ ᱦᱟᱹᱠᱩ ᱠᱟᱴᱠᱚᱢ ᱵᱚᱱ ᱢᱮᱛᱟᱜ ᱠᱟᱱᱟ ᱦᱟᱹᱠᱩ ᱠᱟᱴᱠᱚᱢ ᱮᱱ ᱦᱤᱞᱳᱜ ᱫᱚ ᱫᱟᱜ ᱨᱮᱱ ᱡᱟᱦᱟᱸ ᱜᱮ ᱢᱮᱱᱟᱜ ᱠᱚᱣᱟ ᱡᱤᱵᱽ ᱡᱤᱭᱟᱹᱞᱤ ᱠᱚ ᱮᱱ ᱦᱤᱞᱳᱜ ᱥᱮᱸᱫᱽᱨᱟ ᱠᱚᱦᱚᱸ ᱦᱩᱭᱩᱜᱼᱟ ᱥᱮᱸᱫᱽᱨᱟ ᱠᱟᱛᱮᱫ ᱤᱱᱟᱹ ᱦᱤᱞᱳᱜ ᱫᱚ ᱚᱱᱟ ᱠᱚᱜᱮ ᱡᱚᱢ ᱧᱩ ᱦᱩᱭᱩᱜᱼᱟ ᱡᱚᱢ ᱧᱩ ᱠᱟᱼᱼ ᱛᱮᱫ ᱡᱟᱦᱟᱸ ᱡᱟᱹᱞᱤ ᱦᱤᱞᱟᱹᱜ ᱨᱮᱭᱟᱜ ᱮᱸ ᱡᱩᱫᱤ ᱴᱚᱞᱟ ᱠᱚ ᱵᱟᱝ ᱯᱩᱨᱟᱹᱣ ᱟᱠᱟᱱ ᱠᱷᱟᱱ ᱡᱟᱹᱞᱤ ᱛᱚ ᱮᱱ ᱦᱤᱞᱟᱹᱜ ᱠᱩ ᱡᱟᱹᱞᱤᱭᱟ ᱱᱟᱛᱮ ᱵᱮᱞᱟ ᱥᱮᱫ
ᱛᱚ ᱮᱱ ᱦᱤᱞᱳᱜ ᱦᱚᱸ ᱮᱸ ᱛᱚ ᱯᱟᱨᱚᱢᱱᱟ ᱤᱱᱠᱟ ᱠᱚᱛᱮᱜᱮ ᱛᱚ ᱞᱟᱥᱴ ᱦᱤᱞᱳᱜ ᱫᱚ ᱦᱟᱸᱜ ᱥᱟᱠᱨᱟᱛ ᱟᱞᱮ ᱫᱚ ᱡᱟᱦᱟᱸ ᱥᱟᱠᱨᱟᱛ ᱢᱟᱥᱮ ᱢᱤᱫ ᱫᱚᱢ ᱛᱮᱞᱮ ᱢᱟᱱᱟᱣᱮᱫᱼᱟ ᱥᱚᱨᱦᱟᱭ ᱟᱨ ᱥᱟᱠᱨᱟᱛ ᱛᱚ ᱥᱟᱠᱨᱟᱛ ᱦᱤᱞᱟᱹᱜ ᱢᱟ ᱵᱟᱰᱟᱭ ᱜᱮᱵᱚᱱ ᱠᱚᱲᱟ ᱠᱚᱢᱟ ᱮᱸ ᱥᱮᱛᱟᱜ ᱨᱮ ᱫᱟᱠᱟ ᱠᱚ ᱡᱚᱢ ᱵᱟᱲᱟ ᱠᱟᱛᱮᱜ ᱟᱜ ᱥᱟᱨ ᱠᱩ ᱥᱟᱵ ᱠᱟᱛᱮ ᱩᱱᱠᱩ ᱢᱟ ᱥᱮᱸᱫᱽᱨᱟ ᱠᱩ ᱩᱰᱩᱠᱚᱸᱜᱼᱟ
ᱦᱮᱸ ᱦᱮᱸ
ᱟᱨ ᱫᱤᱱ ᱢᱟᱱ ᱥᱮᱸᱫᱽᱨᱟ ᱠᱟᱛᱮ ᱟᱹᱭᱩᱵ ᱵᱮᱞᱟ ᱫᱚ ᱦᱟᱸᱜ ᱡᱟᱦᱟᱸ ᱵᱚᱡᱷᱟ ᱛᱩᱧ ᱵᱚᱱ ᱢᱮᱛᱟᱜ ᱠᱟᱱ ᱵᱚᱡᱷᱟ ᱠᱚ ᱛᱩᱧᱟ ᱚᱱᱠᱟ ᱤᱱᱠᱟᱹ ᱞᱮᱠᱟᱛᱮ ᱟᱞᱮ ᱫᱚ ᱛᱩᱨᱩᱭ ᱢᱟᱦᱟ ᱫᱤᱱ ᱞᱮ ᱢᱟᱱᱟᱣᱟ ᱥᱮ ᱥᱚᱨᱦᱟᱭ ᱫᱚ
ᱦᱳᱭ ᱦᱳᱭ ᱦᱳᱭ ᱟᱫᱚ ᱦᱟᱸᱜ ᱚᱸᱰᱮ ᱟᱸ ᱢᱚᱬᱮ ᱢᱟᱦᱟ ᱨᱮ ᱡᱟᱹᱱᱤᱡ ᱪᱚᱝ ᱚᱱᱠᱟ ᱞᱟᱹᱭ ᱠᱮᱫ ᱟᱢ ᱡᱮ ᱦᱟᱹᱠᱩ ᱠᱟᱴᱠᱚᱢ ᱤᱱᱟᱹ ᱦᱤᱞᱳᱜ ᱜᱮᱯᱮ ᱢᱟᱱᱟᱣᱟ ᱵᱟᱝ ᱥᱮ
ᱦᱮᱸ ᱦᱮᱸ ᱦᱮᱸ
ᱦᱳᱭ ᱦᱳᱭ ᱚᱱᱟ ᱦᱚᱸ ᱟᱞᱮ ᱥᱮᱱ ᱫᱚ ᱢᱮᱱᱟᱜ ᱜᱮᱭᱟ ᱛᱚᱵᱮ ᱚᱱᱟ ᱫᱚ ᱚᱱᱠᱟ ᱤᱧ ᱵᱩᱡᱷᱟᱹᱣ ᱧᱟᱢ ᱫᱟᱲᱮᱭᱟᱜ ᱠᱟᱱᱟ ᱡᱟᱹᱱᱤᱡ ᱪᱚᱝ ᱦᱟᱹᱠᱩ ᱠᱟᱴᱠᱚᱢ ᱦᱤᱞᱳᱜ ᱠᱷᱚᱱ ᱜᱮ ᱢᱚᱱᱮ ᱦᱩᱭᱩᱜ ᱠᱟᱱᱟ ᱥᱟᱠᱨᱟᱛ ᱫᱚ ᱮᱦᱚᱵ ᱮᱱᱟ
ᱦᱩᱸ ᱦᱩᱸ ᱦᱩᱸ ᱦᱩᱸ
ᱦᱳᱭ ᱦᱳᱭ ᱚᱱᱟ ᱫᱚ ᱦᱟᱸᱜ ᱥᱟᱠᱨᱟᱛ ᱦᱚᱸ ᱟᱞᱮ ᱥᱮᱱ ᱫᱚ ᱦᱩᱭᱩᱜ ᱜᱮᱭᱟ ᱛᱚ ᱟᱫᱚ ᱦᱩᱸ ᱥᱟᱠᱨᱟᱛ ᱛᱟᱹᱠ ᱢᱟᱱᱮ ᱮᱦᱚᱵ ᱮᱱ ᱦᱤᱞᱳᱜ ᱫᱚ ᱦᱟᱸᱜ ᱚᱱᱠᱟ ᱦᱟᱹᱠᱩ ᱠᱟᱴᱠᱚᱢ ᱢᱮᱱᱛᱮ ᱜᱮ ᱥᱮ ᱵᱟᱺᱣᱰᱤ ᱢᱮᱱᱛᱮ ᱦᱚᱸᱞᱮ ᱢᱮᱛᱟᱜ ᱜᱮᱭᱟ ᱞᱮ
ᱦᱳᱸ ᱦᱳᱸ ᱦᱳᱸ ᱦᱳᱸ
ᱟᱨ ᱚᱱᱟ ᱦᱳᱭ ᱟᱨ ᱚᱱᱟ ᱛᱟᱭᱚᱢ ᱡᱟᱦᱟᱸ ᱞᱮᱠᱟ ᱞᱟᱹᱭ ᱠᱮᱜ ᱟᱢ ᱚᱱᱠᱟ ᱦᱚᱸ ᱟᱞᱮ ᱟᱹᱛᱩ ᱨᱮᱫᱚ ᱦᱩᱭᱩᱜ ᱜᱮᱭᱟ᱾ ᱥᱮᱸᱫᱽᱨᱟ ᱠᱚ ᱡᱟᱦᱟᱸ ᱞᱮᱠᱟ ᱟᱯᱮ ᱟᱢ ᱞᱟᱹᱭ ᱠᱮᱭᱟᱢ ᱦᱮᱸ ᱤᱱᱠᱟᱜᱮ᱾
ᱦᱩᱸ ᱦᱩᱸ ᱟᱪᱪᱷᱟ ᱟᱪᱪᱷᱟ ᱟᱫᱚ ᱥᱚᱨᱦᱟᱭ ᱢᱟ ᱜᱚᱴᱟ ᱢᱟ ᱜᱚᱴᱟᱜᱮ ᱮ ᱚᱱᱮ ᱠᱚ ᱢᱮᱱᱟ ᱢᱤᱞᱟᱹᱣ ᱜᱮᱛᱟᱵᱚᱱᱟ ᱟᱫᱚ ᱡᱟᱦᱟᱸ ᱵᱚᱱ ᱥᱚᱨᱚᱦᱟᱭᱚᱜ ᱠᱟᱱᱟ ᱚᱱᱟᱜᱮ ᱮᱸ ᱪᱤᱠᱟᱛᱮᱵᱚᱱ ᱢᱤᱞᱟᱹᱣᱟ᱾ ᱚᱱᱟᱜᱮ ᱢᱤᱞᱟᱹᱣ ᱞᱮᱱᱠᱷᱟᱱ ᱵᱮᱥ ᱠᱚᱜᱼᱟ᱾ ᱟᱯᱟᱱ ᱟᱹᱯᱤᱱ ᱵᱚᱱ ᱥᱚᱦᱚᱨᱟᱭᱚᱜ ᱠᱟᱱᱟ ᱛᱷᱚᱲᱟ ᱱᱮᱛᱟᱨᱟᱜ ᱫᱤᱱ ᱠᱚ ᱥᱟᱞᱟᱜ ᱛᱮ ᱥᱚᱢᱚᱭ ᱠᱚ ᱥᱟᱞᱟᱜ ᱛᱮ ᱛᱷᱚᱲᱟ ᱵᱟᱵᱩᱱ ᱡᱩᱨᱤᱜ ᱠᱟᱱᱟ᱾
ᱮᱱᱮᱹ ᱤᱱᱟᱹᱜᱮ ᱟᱥᱚᱞ ᱛᱷᱚᱲᱟ ᱫᱚ ᱫᱩᱠ ᱧᱚᱜ ᱵᱩᱡᱷᱟᱹᱜᱼᱟ᱾
ᱦᱳᱭ ᱦᱳᱭ ᱚᱱᱟᱜᱮ ᱟᱫᱚ ᱥᱟᱱᱟᱢ ᱟᱵᱚ ᱟᱵᱚ ᱦᱚᱲ ᱦᱚᱯᱚᱱᱟᱜ ᱫᱚ ᱥᱟᱱᱟᱢ ᱡᱚᱛᱚ ᱢᱤᱫᱜᱮ ᱛᱟᱦᱮᱸ ᱞᱮᱱᱠᱷᱟᱱ ᱚᱱᱟ ᱫᱚ ᱟᱨᱦᱚᱸᱱᱟᱯᱟᱭ ᱠᱚᱜ ᱠᱮᱭᱟ ᱥᱮ ᱟᱫᱚ
ᱦᱩᱸ ᱦᱩᱸ ᱦᱩᱸ
ᱚᱱᱟ ᱫᱚ ᱚᱠᱟᱞᱮᱠᱟᱨᱮ ᱚᱱᱠᱟ ᱟᱠᱟᱱᱟ᱾ ᱚᱱᱟ ᱫᱚ ᱵᱟᱵᱚᱱ ᱞᱟᱹᱭ ᱫᱟᱲᱮᱭᱟᱜ ᱠᱟᱱᱟ ᱥᱮ ᱚᱱᱟ ᱫᱚ᱾ ᱯᱟᱹᱦᱤᱞ ᱠᱷᱚᱱ ᱪᱮᱫ ᱞᱮᱠᱟ ᱟᱹᱜᱩ ᱟᱠᱟᱱᱟ᱾ ᱚᱱᱟ ᱫᱚ ᱯᱟᱹᱦᱤᱞ ᱨᱮᱱ ᱦᱚᱲ ᱜᱮᱠᱚ ᱞᱟᱹᱭᱠᱮᱭᱟ᱾
ᱦᱩᱸ ᱦᱩᱸ ᱦᱩᱸ
ᱵᱟᱠᱷᱟᱱ ᱟᱵᱚ ᱢᱟ ᱢᱤᱫᱴᱤᱡ ᱞᱟᱹᱭ ᱞᱮᱠᱟᱛᱮ ᱠᱷᱟᱱ ᱢᱟ ᱢᱩᱞ ᱯᱷᱮᱰᱟᱨᱟᱛ ᱯᱟᱸᱡᱟ ᱞᱮᱠᱷᱟᱱ ᱢᱟ ᱢᱤᱫᱴᱤᱡ ᱢᱤᱫᱴᱤᱡ ᱟᱭᱳ ᱵᱟᱵᱟ ᱨᱮᱱ ᱠᱟᱱ ᱜᱮᱭᱟᱵᱚᱱ ᱥᱮ ᱦᱚᱲ ᱦᱚᱯᱚᱱ ᱫᱚ᱾
ᱦᱮᱸᱻᱦᱮᱸᱻᱦᱮᱸᱻᱦᱚᱸ᱾
ᱟᱵᱚ ᱥᱟᱱᱛᱟᱲ ᱠᱚᱣᱟᱜ ᱫᱚ ᱪᱟᱸᱫᱚ ᱞᱮᱠᱟᱱ ᱢᱮᱱᱟᱜ ᱛᱟᱵᱚᱱᱟ ᱟᱨ ᱪᱟᱸᱫᱳ ᱞᱮᱠᱟ ᱛᱮᱜᱮ ᱡᱟᱦᱟᱱᱟᱜ ᱠᱟᱹᱢᱤ ᱠᱟᱹᱥᱱᱤ ᱡᱮ ᱢᱮᱱᱟ ᱟᱵᱚ ᱮᱨᱚᱜ ᱵᱚᱸᱜᱟ ᱵᱚᱱ ᱢᱮᱱᱟ ᱵᱟᱦᱟ ᱵᱚᱸᱜᱟ ᱵᱚᱱ ᱢᱮᱱᱟ᱾ ᱟᱸ ᱟᱨᱦᱚᱸ ᱚᱱᱠᱟᱱ ᱠᱟᱨᱟᱢ ᱵᱚᱸᱜᱟ ᱠᱚ ᱢᱮᱱᱟᱜ ᱛᱟᱵᱚᱱᱟ᱾ ᱚᱱᱟ ᱠᱚᱫᱚ ᱡᱚᱛᱚ ᱜᱮ ᱟᱵᱚ ᱫᱚ ᱪᱟᱸᱫᱚ ᱞᱮᱠᱷᱟ ᱠᱟᱛᱮᱜ ᱜᱮᱵᱚᱱ ᱤᱭᱟᱹ ᱠᱟᱹᱢᱤᱭᱟ᱾ ᱦᱮᱸᱥᱮ ᱪᱮᱫ ᱞᱮᱠᱟ?
ᱦᱳᱭᱻᱦᱳᱭᱻᱦᱳᱭᱻᱦᱳᱭ᱾
ᱦᱳᱭᱻᱦᱳᱭᱻ᱾ ᱟᱫᱚ ᱥᱚᱦᱚᱨᱦᱟᱭ ᱠᱚᱫᱚ ᱡᱟᱦᱟᱸ ᱥᱚᱨᱦᱟᱭ ᱵᱚᱸᱜᱟ ᱪᱟᱸᱫᱳ ᱢᱮᱱᱟᱜ ᱛᱟᱵᱚᱱᱟ ᱥᱚᱨᱦᱟᱭ ᱵᱚᱸᱜᱟ ᱨᱮᱜᱮ ᱥᱚᱦᱚᱨᱟᱭ ᱞᱮᱱᱠᱷᱟᱱ ᱫᱚ ᱢᱚᱸᱡᱚᱜᱼᱟ᱾ ᱟᱫᱚ ᱪᱮᱫ ᱵᱚᱱ ᱢᱮᱱᱟ? ᱥᱚᱨᱦᱟᱭ ᱵᱚᱸᱜᱟ ᱨᱮᱢᱟ ᱥᱚᱨᱦᱟᱭᱚᱜ ᱢᱟ ᱥᱚᱨᱦᱟᱭ ᱡᱩᱲ ᱜᱮ, ᱟᱞᱮ ᱢᱟ ᱥᱚᱨᱦᱟᱭ ᱵᱚᱸᱜᱟ ᱨᱮ ᱵᱟᱞᱮ ᱥᱚᱨᱦᱟᱭᱚᱜ ᱠᱟᱱᱟ᱾ ᱚᱱᱟᱜᱮ ᱚ ᱠᱟᱛᱷᱟ ᱫᱚ ᱱᱟᱜ
ᱦᱳᱭ ᱚᱱᱟᱜᱮ ᱚᱱᱟ ᱠᱚᱫᱚ ᱯᱟᱹᱦᱤᱞ ᱨᱮ ᱪᱮᱜ ᱪᱮᱜ ᱞᱮᱠᱟ ᱠᱟᱛᱮᱜ ᱦᱩᱭ ᱠᱟᱱᱟ᱾ ᱚᱱᱟᱜᱮ ᱵᱟᱝ ᱵᱟᱲᱟᱭ ᱧᱟᱢ ᱠᱟᱱᱟ ᱥᱮ᱾
ᱦᱩᱸᱻᱦᱩᱸᱻᱦᱩᱸᱻᱦᱚᱸ, ᱟᱪᱪᱷᱟ᱾
ᱦᱮᱸ
ᱚᱻ ᱜᱚᱲᱚᱢ ᱦᱟᱲᱟᱢᱮ ᱞᱟᱹᱭ ᱞᱮᱜᱼᱟ᱾ ᱚᱱᱟ ᱠᱚ ᱛᱚ ᱪᱷᱮᱯ ᱪᱷᱮᱯ ᱮ ᱞᱟᱹᱭ ᱟᱫᱤᱧ ᱛᱟᱦᱮᱱᱟ᱾ ᱚᱠᱟ ᱞᱮᱠᱟᱛᱮ